ᱦᱮᱞᱳ, ᱦᱮᱸ᱾
ᱵᱟᱭᱤᱠ ᱨᱮᱱᱟᱜ ᱱᱚᱭᱥᱮᱥ ᱦᱤᱡᱩᱝ ᱠᱟᱱᱟ ᱵᱟᱝ ᱤᱭᱟᱹᱜ ᱟ ᱛᱚ
ᱦᱮᱸ ᱴᱷᱤᱠ ᱜᱮᱭᱟ ᱛᱟᱵᱚᱱ ᱟᱫᱚ ᱱᱤᱭᱟᱹᱜᱮ ᱟᱨᱠᱤ ᱤᱧ ᱢᱮᱱᱼᱟ ᱟᱯᱮ ᱱᱚᱣᱟ ᱯᱚᱱᱚᱫ ᱨᱮ ᱡᱩᱫᱤ ᱦᱩᱭ ᱠᱚᱜᱼᱟ ᱛᱟᱦᱚᱞᱮ ᱡᱚᱛᱚ ᱜᱮ ᱟᱨᱠᱤ ᱵᱮᱥᱴ ᱦᱩᱭ ᱠᱚᱜᱼᱟ᱾
ᱦᱮᱸ ᱵᱮᱥᱴ ᱢᱟ ᱦᱩᱭ ᱠᱚᱜ ᱜᱮ ᱟᱨ ᱚᱱᱟ ᱥᱟᱶ ᱥᱟᱶᱛᱮ ᱢᱚᱛᱞᱚᱵ ᱟᱵᱚ ᱦᱤᱡᱩᱜ ᱠᱟᱱ ᱡᱱᱟᱨᱮᱥᱚᱱ ᱨᱮ ᱟᱵᱚᱨᱮᱱ ᱜᱤᱫᱽᱨᱟᱹ ᱵᱚᱱ ᱪᱮᱫ ᱫᱟᱲᱮ ᱠᱮᱠᱚᱣᱟ
ᱪᱤᱱ ᱢᱟᱱᱮ ᱛᱚ ᱵᱷᱟᱜᱮ ᱪᱮᱫ ᱡᱚᱛᱚ
ᱱᱤᱛᱚᱜ ᱟᱵᱚ ᱟᱹᱰᱤᱠᱴᱟ ᱚᱱᱠᱟ ᱜᱤᱧ ᱟᱹᱭᱠᱟᱹᱣ ᱫᱟ ᱠᱤ ᱟᱞᱮ ᱢᱟ ᱱᱚᱣᱟ ᱥᱟᱱᱛᱟᱞ ᱯᱟᱨᱜᱟᱱᱟ ᱨᱮᱢᱟ ᱦᱮᱸᱜᱮ ᱟᱨᱦᱚᱸ ᱵᱚᱞᱮ ᱮᱴᱟᱜ ᱡᱟᱭᱜᱟ ᱨᱮ ᱡᱩᱫᱤ ᱡᱟᱦᱟᱸᱭ ᱮᱠᱟᱞ ᱛᱮᱜᱮ ᱵᱟᱠᱚ ᱵᱟᱲᱟᱭᱟ ᱱᱚᱰᱮᱢᱟ ᱮᱱᱛᱮ ᱨᱮᱦᱚᱸ ᱛᱷᱚᱨᱟ ᱢᱚᱦᱚᱛ ᱠᱚ ᱵᱟᱲᱟᱭ ᱜᱮᱭᱟ ᱛᱷᱚᱲᱟ ᱛᱷᱚᱲᱟ ᱜᱟᱱ᱾
ᱦᱩᱸ
ᱤᱧ ᱛᱷᱚᱲᱟ ᱛᱷᱚᱲᱟᱧ ᱵᱟᱰᱟᱭᱟ ᱟᱫᱚ ᱤᱧ ᱫᱚ ᱪᱮᱫ ᱠᱚ ᱢᱮᱱᱟ ᱢᱟᱱᱮ ᱟᱫᱚ ᱧᱮᱞ ᱚᱞ ᱵᱟᱹᱧ ᱫᱟᱲᱮᱭᱼᱟ
ᱦᱮᱸ
ᱯᱟᱲᱦᱟᱣ ᱫᱟᱲᱮᱟᱹᱧ ᱧᱮᱞ ᱴᱷᱤᱠ ᱫᱟᱲᱮᱟᱹᱧ ᱚᱞ ᱵᱟᱹᱧ ᱫᱟᱲᱮᱼᱟ ᱟᱨ ᱢᱚᱛᱞᱚᱵ ᱯᱷᱟᱭᱤᱵᱽ ᱦᱟᱹᱵᱤᱡ ᱤᱧ ᱯᱟᱲᱦᱟᱣ ᱠᱮᱭᱟ ᱯᱟᱸᱪᱷᱚ ᱦᱟᱹᱵᱤᱡ ᱡᱟᱦᱟᱸ ᱞᱮᱠᱟᱛᱮ ᱤᱧ ᱯᱟᱲᱦᱟᱣ ᱠᱮᱭᱟ ᱛᱚ ᱥᱟᱤᱰ ᱤᱧ ᱡᱷᱤᱡ ᱠᱮᱜ ᱜᱮᱭᱟ ᱟᱫᱚ ᱚᱱᱠᱟ ᱱᱚᱰᱮ ᱜᱚᱲᱚ ᱥᱚᱯᱦᱚᱫ ᱜᱮ ᱵᱟᱹᱱᱩᱜᱼᱟ ᱡᱮ ᱵᱚᱞᱮ ᱚᱱᱠᱟ ᱢᱤᱫᱴᱮᱡ ᱦᱩᱭᱩᱜ ᱫᱚᱨᱠᱟᱨ ᱠᱟᱨ ᱢᱤᱫᱴᱮᱡ ᱠᱟᱴᱷᱟ ᱠᱟᱛᱮᱫ ᱟᱛᱩ ᱦᱚᱲ ᱢᱚᱬᱮ ᱦᱚᱲ ᱠᱚ ᱜᱟᱞᱢᱟᱨᱟᱣ ᱠᱮᱭᱟ ᱟᱨ ᱡᱩᱫᱤ ᱚᱸᱰᱮ ᱡᱟᱹᱥᱛᱤ ᱵᱟᱝᱼᱟ ᱵᱚᱞᱮ ᱪᱟᱸᱫᱳ ᱨᱮ ᱡᱩᱫᱤ ᱯᱮ ᱯᱩᱱ ᱫᱚᱢ ᱜᱮ ᱠᱮᱞᱟᱥ ᱦᱩᱭ ᱠᱚᱜᱼᱟ ᱥᱮ ᱛᱚ ᱤᱱᱟᱹ ᱛᱮᱜᱮ ᱟᱭᱢᱟ ᱠᱚ ᱥᱮᱬᱟ ᱠᱮᱭᱟ ᱜᱤᱫᱽᱨᱟᱹ ᱠᱚ ᱦᱮᱸᱥᱮ
ᱥᱮᱬᱟ ᱠᱮᱭᱟ ᱠᱚ ᱡᱮᱢᱚᱱ ᱟᱞᱮ ᱥᱮᱱ ᱨᱮᱫᱚ ᱟᱞᱮᱜᱮ ᱟᱨᱠᱤ
ᱦᱩᱸ ᱟᱣᱟᱡᱽ ᱜᱮᱫᱚᱜ ᱠᱟᱱᱟ ᱵᱟᱝ ᱟᱸᱡᱚᱢᱚᱜ ᱠᱟᱱᱟ ᱢᱚᱸᱡᱽ ᱛᱮ
ᱱᱤᱛᱚᱜ ᱟᱡᱚᱢᱚᱜ ᱠᱟᱱᱟ
ᱦᱮᱸ
ᱟᱞᱮ ᱱᱚᱛᱮ ᱟᱨᱠᱤ ᱦᱮᱸ ᱦᱮᱸ ᱦᱮᱞᱳ
ᱠᱚᱢ ᱠᱚᱢ ᱟᱸᱡᱚᱢᱚᱜ ᱠᱟᱱᱟ ᱵᱟᱹᱭ ᱵᱟᱹᱭ ᱛᱮ
ᱱᱤᱛᱚᱜ ᱟᱸᱡᱚᱢᱚᱜ ᱠᱟᱱᱟ?
ᱟᱯᱮ ᱥᱮᱫ ᱫᱚ ᱛᱚᱵᱮ ᱚᱞᱪᱤᱠᱤ ᱞᱤᱯᱤ ᱠᱟᱱ ᱜᱮᱭᱟ ᱢᱚᱸᱡᱽ ᱛᱮ ᱵᱟᱝ ᱟᱸᱡᱚᱢᱚᱜ ᱠᱟᱱᱟ᱾
ᱱᱤᱛᱚ ᱟᱹᱡᱚᱢ ᱫᱟ ᱥᱮ ᱵᱟᱝ?
ᱦᱮᱸ ᱱᱤᱛᱚᱜ ᱟᱡᱚᱢᱜ ᱠᱟᱱᱟ
ᱦᱮᱞᱳ ᱟᱞᱮ ᱡᱟᱦᱟᱸ ᱠᱚᱞᱮᱡᱽ ᱢᱮᱱᱟᱜ ᱟᱠᱟᱫᱟ ᱦᱮᱸ ᱟᱞᱮ ᱠᱩᱞᱦᱤ ᱢᱩᱪᱼᱼ ᱨᱮ ᱡᱟᱦᱟᱸ ᱠᱚᱞᱮᱡᱽ ᱢᱮᱱᱟᱜᱼᱟ ᱚᱸᱰᱮ ᱫᱚ ᱚᱞ ᱚᱞᱪᱤᱠᱤ ᱛᱮᱜᱮ ᱟᱨᱠᱤ ᱯᱟᱲᱦᱟᱣ ᱦᱩᱭᱩᱜ ᱠᱟᱱᱟ ᱟᱨᱠᱤ
ᱛᱚᱵᱮ ᱢᱟ ᱟᱹᱰᱤ ᱵᱷᱟᱹᱜᱤ ᱟᱯᱮ ᱢᱟ ᱥᱟᱱᱟᱢ ᱨᱮᱱᱟᱜ ᱯᱮ ᱪᱮᱫ ᱫᱟᱲᱮᱭᱟᱜᱼᱟ ᱵᱚᱞᱮ ᱞᱮᱝᱜᱩᱭᱮᱡᱽ ᱡᱟᱦᱟᱸ ᱢᱮᱱᱟᱜᱼᱟ ᱦᱮᱸ ᱥᱮ
ᱟᱢ ᱠᱤ ᱟᱡᱸᱡᱚᱢᱮ ᱤᱧ ᱞᱟᱹᱭᱟᱢ ᱠᱟᱱᱟ ᱦᱮᱸ, ᱡᱮ ᱟᱢ ᱱᱤᱡᱮᱨ ᱢᱟᱛᱨᱤ ᱵᱷᱟᱥᱟ
ᱦᱮᱸ
ᱱᱤᱛᱚᱜ ᱜᱮ ᱦᱮᱡᱱᱟ ᱞᱟᱹᱭ ᱢᱮ
ᱦᱮᱸ ᱢᱮᱱᱫᱟᱹᱧ ᱟᱵᱚ ᱥᱟᱱᱛᱟᱞ ᱦᱚᱲ ᱡᱩᱚᱫᱤ ᱟᱵᱚᱣᱟᱜ ᱵᱷᱟᱥᱟᱤ ᱵᱟᱵᱩᱱ ᱵᱟᱲᱟᱭᱟ ᱦᱮᱸᱥᱮ ᱦᱮᱸ ᱵᱟᱠᱷᱟᱱ ᱠᱷᱟᱞᱤ ᱵᱚᱱ ᱨᱚᱲ ᱫᱟᱲᱮᱭᱟᱜᱼᱟ ᱛᱚ ᱚᱱᱟ ᱟᱭᱢᱟ ᱤᱭᱟᱹ ᱜᱮᱭᱟ ᱢᱚᱛᱞᱚᱵ ᱠᱤ ᱪᱮᱫ ᱤᱧ ᱢᱮᱱᱟ ᱚᱱᱠᱟ ᱛᱮᱫᱚ ᱱᱤᱛ ᱦᱟᱹᱵᱤᱡ ᱟᱵᱚᱣᱟᱜ ᱵᱟᱠᱚ ᱤᱭᱟᱹᱣ ᱠᱟᱫᱟ ᱛᱚ ᱚᱞᱪᱤᱠᱤ ᱤᱭᱟᱹ ᱠᱚ ᱟᱭᱢᱟ ᱠᱚ ᱤᱭᱟᱹ ᱞᱮᱫ ᱜᱮᱭᱟ ᱟᱫᱚ ᱚᱠᱟ ᱪᱮᱫ ᱦᱚᱸ ᱵᱟᱝ ᱦᱩᱭ ᱞᱮᱱᱟ
ᱢᱮᱱᱠᱷᱟᱱ ᱱᱚᱸᱰᱮ ᱫᱚ ᱟᱞᱮ ᱴᱷᱮᱱ ᱫᱚ ᱟᱹᱰᱤᱜᱟᱱ ᱟᱯᱮ ᱴᱷᱮᱱ ᱡᱮ ᱥᱟᱱᱛᱟᱞᱤ ᱯᱟᱹᱨᱥᱤ ᱛᱮ ᱚᱞ ᱯᱟᱲᱦᱟᱣ ᱫᱤᱠ ᱫᱤᱭᱮ ᱦᱚᱸ ᱥᱮ ᱜᱟᱱ ᱜᱮ ᱞᱟᱦᱟ ᱢᱮᱱᱟᱜᱼᱟ
ᱦᱮᱸ
ᱱᱤᱭᱟᱹ ᱯᱚᱥᱪᱤᱢ ᱵᱟᱝᱞᱟ ᱯᱚᱱᱚᱛ ᱟᱨᱠᱤ ᱨᱟᱡᱽᱡᱚ ᱟᱹᱰᱤ ᱜᱟᱱ ᱞᱟᱦᱟ ᱨᱮᱱᱟᱜ ᱠᱟᱛᱷᱟ ᱠᱟᱱᱟ ᱩᱲᱤᱥᱥᱟ
ᱤᱧ ᱫᱩᱧ ᱢᱮᱱᱟ ᱠᱤ ᱟᱵᱚ ᱫᱚ ᱜᱚᱴᱟ ᱜᱮ ᱚᱱᱟ ᱦᱩᱭᱩᱜ ᱜᱚᱴᱟ ᱜᱮ ᱦᱩᱭᱩᱜ ᱫᱚᱨᱠᱟᱨ ᱟᱨ ᱵᱟᱝᱠᱷᱟᱱ ᱫᱚ ᱱᱚᱝᱠᱟ ᱛᱮᱢᱟ ᱪᱮᱫ ᱚᱝᱠᱟᱛᱮ ᱟᱭᱢᱟ ᱦᱚᱲ ᱚᱝᱠᱟ ᱟᱜ ᱨᱮᱜᱮ ᱵᱚᱱ ᱛᱟᱦᱮᱱᱟ ᱦᱮᱸᱥᱮ
ᱱᱤᱛᱟᱹ ᱜᱮᱭᱟᱵᱚᱱ
ᱟᱯᱱᱟᱨ ᱯᱟᱹᱨᱥᱤ ᱜᱮ ᱵᱟᱢ ᱵᱟᱲᱟᱭ ᱠᱷᱟᱡ ᱫᱚ ᱟᱫᱚ ᱛᱟᱭᱚᱢ ᱛᱮ ᱢᱩᱥᱠᱤᱞ ᱦᱩᱭᱩᱜᱼᱟ ᱦᱤᱡᱩᱜ ᱠᱟᱱ ᱡᱮᱱᱟᱨᱮᱥᱚᱱ ᱨᱮ ᱟᱵᱚ ᱪᱤᱠᱟ ᱠᱟᱛᱮᱜ ᱵᱚᱱ ᱫᱚᱦᱚᱭᱟ ᱱᱤᱛᱚᱜ ᱱᱤᱭᱟᱹᱜᱮ ᱧᱮᱞ ᱢᱮ ᱥᱮ ᱥᱚᱦᱚᱨ ᱨᱮᱱ ᱜᱤᱫᱽᱨᱟᱹ ᱟᱛᱳ ᱨᱮᱭ ᱪᱟᱞᱟᱜᱼᱟ ᱡᱟᱦᱱᱟᱜ ᱠᱚ ᱢᱮᱛᱟᱣᱮᱭᱟ ᱵᱟᱭ ᱵᱩᱡᱷᱟᱹᱣᱟ
ᱱᱤᱭᱟᱹ
ᱵᱩᱡᱟᱭ ᱟᱛᱩ ᱨᱮᱱ ᱡᱟᱦᱟᱸᱭ ᱜᱤᱫᱽᱨᱟᱹᱭ ᱦᱟᱨᱟ ᱟᱠᱟᱱᱟ ᱩᱱᱤ ᱫᱚ ᱡᱟᱦᱟᱱᱟᱜ ᱜᱮᱢ ᱢᱮᱛᱟᱣᱟᱭᱟ ᱛᱳ ᱚᱲᱟᱜ ᱨᱮᱱᱟᱜ ᱡᱤᱱᱤᱥ ᱡᱟᱦᱱᱟᱜ ᱜᱮ ᱱᱚᱣᱟ ᱫᱚ ᱱᱚᱣᱟ ᱠᱚ ᱢᱮᱛᱟᱜᱼᱟ ᱱᱚᱣᱟ ᱫᱚ ᱱᱚᱣᱟ ᱠᱚ ᱢᱮᱛᱟᱜᱼᱟ ᱩᱱᱤ ᱵᱩᱡᱷᱟᱹᱣᱟ ᱟᱨ ᱡᱟᱦᱟᱸᱭ ᱥᱚᱦᱚᱨ ᱨᱮᱱ ᱜᱤᱫᱽᱨᱟᱹᱭ ᱞᱟᱹᱴᱩ ᱟᱠᱟᱱᱟ ᱥᱚᱦᱚᱨ ᱨᱮ ᱛᱟᱦᱮᱸ ᱠᱟᱛᱮᱮᱫ ᱩᱱᱤ ᱪᱟᱞᱟᱣ ᱠᱟᱛᱮᱜ ᱚᱲᱟᱜ ᱨᱮᱠᱚ ᱢᱮᱛᱟᱭᱟ ᱫᱩᱥᱮ ᱱᱚᱶᱟ ᱟᱹᱜᱩᱭ ᱢᱮ ᱱᱮᱵᱟᱲᱟᱭᱟ ᱪᱮᱫ ᱠᱚ ᱢᱮᱛᱟᱜᱼᱟ
ᱵᱟᱜ, ᱪᱮᱫ ᱜᱮ ᱵᱟᱭ ᱵᱩᱡᱷᱟᱹᱣ ᱫᱟᱲᱮᱭᱟᱜᱼᱟ
ᱵᱟᱭ ᱵᱟᱲᱟᱭᱟ ᱦᱮᱸ ᱱᱤᱛᱚᱜ ᱡᱟᱦᱟᱸ ᱢᱤᱫᱴᱮᱡ ᱤᱭᱟᱹ ᱜᱤᱧ ᱞᱟᱹᱭᱟᱢ ᱠᱟᱱᱟ ᱮᱠᱡᱟᱢᱯᱮᱞ ᱜᱤᱧ ᱞᱟᱹᱭᱟᱢ ᱠᱟᱱᱟ
ᱦᱮᱸ ᱞᱟᱹᱭ ᱢᱮ
ᱡᱟᱦᱟᱸᱭ ᱜᱤᱫᱽᱨᱟᱹ ᱥᱚᱦᱚᱨ ᱨᱮᱠᱚ ᱛᱟᱦᱮᱱᱚᱜ ᱠᱟᱱᱟ ᱩᱱᱠᱩ ᱫᱚ ᱥᱚᱦᱚᱨ ᱨᱮ ᱞᱮᱠᱟ ᱜᱮᱠᱚ ᱧᱮᱞᱮᱫ ᱠᱟᱱᱟ ᱥᱟᱱᱟᱢ ᱡᱤᱱᱤᱥ ᱠᱚ ᱦᱮᱸᱥᱮ
ᱦᱮᱸ ᱦᱮᱸ ᱚᱱᱠᱟ ᱜᱮᱠᱚ ᱧᱮᱞᱫᱟ ᱦᱮᱸ ᱵᱟᱭ ᱧᱮᱞᱫᱟ
ᱟᱨ ᱟᱛᱳ ᱨᱮ ᱡᱟᱦᱟᱸᱭ ᱜᱤᱫᱽᱨᱟᱹᱭ ᱦᱟᱨᱟ ᱵᱩᱨᱩᱜ ᱠᱟᱱᱟ ᱩᱱᱤ ᱫᱚ ᱟᱛᱳᱨᱮᱭ ᱧᱮᱞᱮᱫ ᱠᱟᱱᱟ ᱡᱮᱢᱚᱱ ᱴᱩᱠᱩᱡ ᱪᱮᱞᱟᱝ ᱠᱟᱨᱟᱦᱤ ᱱᱟᱫᱽᱣᱟ ᱠᱚ ᱦᱩᱭᱱᱟ ᱵᱟᱡᱟᱨ ᱨᱮ ᱡᱟᱦᱟᱸᱭ ᱜᱤᱫᱽᱨᱟᱹᱭ ᱞᱟᱹᱴᱩᱜᱼᱟ ᱩᱱᱤ ᱫᱚᱭ ᱵᱟᱰᱟᱭᱟ ᱱᱚᱣᱟ ᱫᱚᱠᱟᱨᱮ ᱦᱚᱸ ᱠᱚ ᱢᱮᱛᱟᱜᱼᱟ ᱱᱚᱣᱟ ᱫᱚ ᱴᱩᱠᱩᱡ ᱠᱚ ᱢᱮᱛᱟᱜᱼᱟ
ᱦᱮᱸ ᱴᱩᱠᱩᱡ ᱠᱚ ᱢᱮᱛᱟᱜᱼᱟ ᱥᱮ ᱪᱮᱫ ᱠᱚ ᱢᱮᱛᱟᱜᱼᱟ ᱚᱱᱟᱜᱮ, ᱱᱚᱛᱮ ᱫᱚ ᱤᱭᱟᱹᱢ ᱧᱮᱞᱟ ᱚᱱᱟ ᱠᱚ ᱡᱩᱫᱟᱹ ᱠᱟᱨᱮ ᱞᱟᱹᱭ ᱢᱤᱭᱡᱤᱭᱟᱢ ᱨᱮ ᱢᱤᱭᱩᱡᱤᱭᱟᱢ ᱨᱮ ᱩᱱᱤ ᱩᱱᱤ ᱫᱚᱭ ᱧᱮᱞᱟ ᱥᱮ ᱵᱟᱝ
ᱦᱮᱸ ᱟᱨᱦᱚᱸ ᱡᱟᱦᱧ ᱞᱟᱹᱭᱮᱫ ᱠᱟᱱᱟ ᱡᱮ ᱟᱵᱚ ᱵᱟᱦᱟ ᱥᱚᱦᱨᱟᱭ ᱠᱚᱨᱮ ᱵᱚᱱ ᱵᱚᱸᱜᱟᱜ ᱠᱟᱱᱟ
ᱦᱮᱸ
ᱚᱱᱟᱠᱚᱨᱮ ᱪᱮᱫᱠᱚ ᱞᱟᱹᱠᱛᱤ ᱪᱮᱫ ᱠᱚᱠᱚ ᱪᱮᱤᱠᱟᱭᱟ ᱩᱱᱤ ᱫᱚ ᱥᱮᱬᱟ ᱠᱟᱛᱮᱫ ᱦᱚᱸ ᱚᱱᱟ ᱠᱚᱫᱚ ᱵᱟᱭ ᱵᱩᱡᱽ ᱫᱟᱲᱮᱭᱟᱜᱼᱟ ᱞᱟᱟᱹᱴᱩ ᱦᱟᱨᱟ ᱵᱩᱨᱩᱜ ᱟᱭ ᱟᱫᱚ ᱩᱱᱤ ᱫᱚ ᱚᱲᱟᱜ ᱪᱟᱞᱟᱣ ᱠᱟᱛᱮᱜ ᱚᱱᱟᱭ ᱵᱩᱡ ᱫᱟᱲᱮᱭᱟᱜᱼᱟ ᱡᱮᱢᱚᱱ ᱟᱵᱳ ᱟᱭᱢᱟ ᱠᱤᱪᱷᱩ ᱢᱮᱱᱟᱜᱼᱟ ᱵᱚᱸᱜᱟ ᱵᱩᱨᱩ ᱨᱮ
ᱦᱮ
ᱩᱱᱤ ᱫᱚ ᱚᱱᱟᱫᱚ ᱵᱟᱭ ᱵᱩᱡ ᱫᱟᱲᱮᱭᱟᱜᱼᱟ ᱚᱱᱟᱠᱨᱮ ᱫᱩᱲᱩᱵ ᱯᱟᱱᱛᱤᱜᱼᱟ, ᱚᱱᱟ ᱜᱚ ᱵᱟᱵᱟ ᱠᱤᱱ ᱥᱮᱬᱟᱶ ᱟᱭᱟ ᱛᱚᱵᱮ ᱵᱩᱡᱷᱟᱹᱣᱟ ᱚᱱᱟ ᱞᱟᱹᱜᱤᱫ ᱫᱚ ᱥᱟᱵᱥᱮ ᱞᱟᱹᱴᱩ ᱠᱟᱛᱷᱟ ᱫᱚ ᱠᱟᱱᱟ ᱚᱲᱟᱜ ᱨᱮ ᱵᱩ ᱵᱩᱰᱤ ᱦᱟᱲᱟᱢ ᱦᱚᱲ ᱥᱟᱢ ᱫᱩᱲᱩᱵ ᱯᱟᱱᱛᱮ-ᱟ ᱛᱚᱵᱮ ᱜᱮᱢ ᱵᱩᱡ ᱫᱟᱲᱮᱜᱼᱟ᱾ ᱪᱮᱫ ᱫᱚ ᱪᱮᱫ ᱠᱟᱱᱟ ᱵᱟᱝ ᱠᱟᱱᱟ ᱦᱮᱸᱥᱮ ᱪᱮᱜ ᱞᱮᱠᱟ ᱦᱚᱲᱟᱜ ᱵᱚᱸᱜᱟ ᱵᱩᱨᱩ ᱢᱮᱱᱟᱜ ᱛᱟᱵᱚᱱᱟ
ᱦᱮᱸ
ᱡᱟᱦᱟᱸᱭ ᱥᱚᱦᱚᱨ ᱵᱟᱡᱟᱨ ᱨᱮᱠᱚ ᱛᱟᱦᱮᱱ ᱠᱟᱱᱟ ᱩᱱᱠᱩ ᱢᱟ ᱫᱤᱠᱩ ᱥᱟᱶ ᱠᱚ ᱢᱮᱥᱟᱜ ᱠᱟᱱᱟ ᱟᱭᱢᱟ ᱡᱱᱟᱨᱮᱥᱚᱱ ᱨᱮᱧ ᱧᱮᱞᱮᱫ ᱠᱚᱣᱟ᱾
ᱠᱚ ᱢᱮᱥᱟᱜ ᱠᱟᱱᱟ ᱠᱚᱣᱟ
ᱟᱵᱚ ᱦᱚᱲᱟᱜ ᱢᱟᱺᱡᱷᱤ ᱛᱷᱟᱱ ᱵᱟᱝ ᱰᱚᱵᱚᱜ ᱠᱟᱛᱮᱜ ᱫᱤᱠᱩᱣᱟᱜ ᱢᱟᱹᱱᱫᱤᱨ ᱠᱚᱠᱚ ᱰᱚᱵᱚᱜᱼᱟ᱾
ᱦᱮᱸ ᱚᱱᱟ ᱞᱟᱦᱟᱨᱮ ᱦᱮᱸ ᱞᱟᱦᱟᱨᱮ ᱞᱟᱦᱟᱨᱮ
ᱦᱮᱸ ᱟᱵᱚ ᱯᱟᱨᱚᱢᱚᱜ ᱟᱭ ᱢᱤᱫᱴᱮᱡ ᱟᱹᱛᱩ ᱨᱮ ᱚᱸᱰᱮ ᱡᱩᱫᱤ ᱢᱟᱺᱡᱷᱤ ᱛᱷᱟᱱᱮ ᱧᱮᱞᱟ, ᱚᱱᱟ ᱠᱚᱭᱚᱜ ᱦᱚᱸ ᱵᱟᱭ ᱠᱚᱭᱚᱜᱼᱟ ᱦᱮᱸᱥᱮ ᱟᱨ ᱚᱱᱟ ᱡᱟᱭᱜᱟ ᱨᱮᱜᱮ ᱵᱟᱜ ᱚᱱᱟ ᱛᱷᱚᱲᱟ ᱜᱟᱱ ᱞᱟᱦᱟ ᱧᱚᱜ ᱛᱟᱭᱚᱢ ᱧᱚᱜ ᱨᱮ ᱯᱟᱥᱮᱨᱮ ᱠᱟᱞᱤ ᱢᱚᱱᱫᱤᱨ ᱛᱟᱦᱮᱱᱟ ᱡᱟᱦᱟᱸᱟᱱ ᱫᱩᱨᱜᱟ ᱢᱚᱱᱫᱤᱨ ᱛᱟᱦᱮᱱᱟ ᱚᱱᱟ ᱡᱩᱫᱤ ᱧᱮᱞ ᱞᱮᱠᱷᱟᱡ ᱪᱩᱨᱤᱢᱟᱨᱮ ᱰᱚᱵᱚᱜᱼᱟ ᱰᱚᱵᱚᱜᱟᱭ ᱥᱮ ᱵᱟᱝ
ᱦᱮᱸ ᱦᱮᱸ ᱰᱚᱵᱚᱜ ᱟᱭ ᱟᱹᱰᱤ ᱩᱥᱟᱹᱨᱟᱹᱭ ᱰᱚᱵᱚᱜᱼᱟ᱾
ᱛᱚᱵᱮ ᱟᱫᱚ ᱱᱚᱣᱟ ᱱᱚᱣᱟ ᱫᱚ ᱟᱵᱩᱣᱟᱜ ᱡᱟᱹᱛ ᱠᱚ ᱱᱤᱞᱚᱢᱚᱜ ᱠᱟᱱᱟ ᱥᱮ ᱵᱟᱝ ᱱᱚᱣᱟ ᱠᱚᱛᱮ
ᱱᱤᱞᱚᱢᱚᱜ ᱠᱟᱱ ᱜᱮᱭᱟ ᱱᱤᱭᱟᱹ ᱠᱚᱛᱮ
ᱟᱨ ᱱᱤᱛᱚᱜ ᱥᱚᱦᱚᱨ ᱵᱟᱡᱟᱨ ᱨᱮ ᱠᱚᱲᱟ ᱜᱤᱫᱽᱨᱟᱹ ᱵᱟᱯᱞᱟᱜ ᱟᱭ ᱦᱮᱸ ᱢᱤᱫᱴᱮᱡ ᱠᱚᱲᱟ ᱜᱤᱫᱽᱨᱟᱹ ᱟᱨ ᱩᱱᱤ ᱟᱛᱳ ᱛᱮᱭ ᱪᱟᱞᱟᱜᱼᱟ ᱥᱚᱦᱚᱨ ᱵᱟᱡᱟᱨ ᱨᱮ ᱵᱟᱯᱞᱟᱜ ᱠᱟᱱᱟ ᱛᱚ ᱚᱵᱚᱥᱥᱳᱭ ᱠᱟᱱᱟ ᱠᱤ ᱥᱚᱦᱚᱨᱵᱟᱡᱟᱨ ᱨᱮᱱ ᱠᱩᱲᱤ ᱜᱤᱫᱽᱨᱟᱹ ᱵᱟᱯᱞᱟ ᱤᱫᱤᱜ ᱦᱮᱸ ᱥᱮ
ᱦᱮᱸ ᱚᱱᱟ ᱫᱚ ᱵᱟᱯᱞᱟᱭ ᱜᱮ
ᱛᱮ ᱪᱟᱞᱟᱜᱼᱟ ᱩᱱᱤ ᱡᱟᱦᱟᱱᱟᱜ ᱢᱟᱱᱟᱢᱚᱱᱤᱭ ᱵᱟᱰᱟᱭᱟ
ᱵᱟᱭ ᱵᱟᱲᱟᱭᱟ ᱪᱮᱫ ᱜᱮ ᱵᱟᱭ ᱵᱟᱲᱟᱭᱟ
ᱛᱚ ᱚᱱᱟ ᱛᱮᱫᱚ ᱚᱠᱚᱭᱟᱜ ᱤᱭᱟᱹ ᱦᱩᱭᱩᱜ ᱛᱟᱭᱟ ᱩᱱᱤᱭᱟᱠ ᱜᱚ ᱵᱟᱵᱟᱜ ᱩᱱᱠᱩᱨᱮᱱ ᱜᱷᱟᱨᱚᱧᱡᱽ ᱨᱮᱱ ᱦᱚᱲ ᱫᱚ ᱵᱟᱠᱚ ᱵᱟᱰᱟᱭᱟ ᱩᱱᱤ ᱠᱩᱲᱤ ᱜᱤᱫᱽᱨᱟᱹ ᱚᱠᱟ ᱠᱷᱚᱱᱚᱡ ᱠᱚ ᱟᱹᱜᱩ ᱟᱠᱟᱫᱮᱭᱟ ᱦᱚᱲ ᱫᱚ ᱱᱤᱭᱟᱹ ᱠᱚ ᱨᱚᱲᱟ ᱠᱤ ᱯᱷᱟᱞᱱᱟ ᱛᱟᱠᱚ ᱨᱮᱱᱮᱱ ᱵᱟᱹᱦᱩ ᱜᱤᱫᱽᱨᱟᱹ ᱵᱮᱵᱚᱦᱟᱨ ᱵᱟᱭ ᱵᱟᱰᱟᱭᱟ᱾ ᱦᱮᱸᱥᱮ ᱵᱟᱠᱚ ᱞᱟᱹᱭ ᱠᱟᱫᱮᱭᱟ ᱵᱟᱠᱚ ᱪᱮᱫᱚᱜ ᱠᱟᱱᱟ ᱵᱟᱭ ᱪᱮᱫᱚᱜ ᱠᱟᱱᱟ
ᱪᱮᱫ ᱜᱮ ᱵᱟᱭ ᱞᱮᱟᱹᱭ ᱵᱟᱲᱟᱭᱟ ᱡᱚᱛᱚ ᱞᱮᱠᱟᱱᱟᱜ ᱦᱮᱸ ᱦᱮ ᱵᱟᱭ ᱢᱟᱱ ᱚᱱᱟᱭ ᱞᱮᱭᱟ ᱠᱟᱹᱴᱤᱡ ᱦᱮᱸ ᱦᱮᱸ ᱦᱮᱸ
ᱵᱚᱞᱮ ᱟᱵᱚ ᱟᱹᱛᱩ ᱨᱮᱱ ᱦᱚᱲ ᱫᱚ ᱵᱚᱞᱮ ᱤᱭᱟᱹ ᱜᱮᱠᱚ ᱧᱮᱞ ᱵᱚᱱᱟ ᱱᱟᱪᱟᱨ ᱜᱮ ᱥᱮ ᱦᱟᱝ
ᱱᱟᱪᱟᱨ ᱜᱮ ᱟᱹᱰᱤ ᱱᱟᱪᱟᱨᱮ ᱧᱮᱞ ᱢᱮᱭᱟ ᱟᱹᱰᱤ ᱡᱩᱫᱟᱹ ᱢᱮᱫ ᱛᱮᱭ ᱧᱮᱞ ᱢᱮᱭᱟ
ᱡᱟᱦᱟᱸ ᱛᱤᱱᱟᱹᱜ ᱮᱢ ᱚᱞᱚᱜ ᱯᱟᱲᱦᱟᱣ ᱟᱠᱟᱱ ᱟᱢᱟᱜ ᱫᱚ ᱠᱳᱭ ᱧᱩᱛᱩᱢ ᱵᱟᱹᱱᱩᱜᱼᱟ᱾ ᱠᱳᱭ ᱢᱟᱱᱟ ᱢᱟᱹᱱᱤ ᱵᱟᱹᱱᱩᱜᱼᱟ ᱠᱟᱱᱟ ᱥᱮ ᱵᱟᱝ ᱠᱟᱱᱟ? ᱚᱱᱟ ᱛᱮᱠᱚ ᱢᱮᱱᱟ ᱵᱚᱞᱮ ᱟᱵᱚ ᱦᱚᱲ ᱫᱚ ᱡᱟᱦᱟ ᱛᱤᱱᱟᱹᱜ ᱮᱢ ᱚᱞᱚᱜ ᱯᱟᱲᱦᱟᱜ ᱠᱟᱱ ᱟᱢᱟᱜ ᱟᱹᱨᱤᱪᱟᱹᱞᱤ ᱫᱚ ᱟᱞᱚᱢ ᱦᱤᱲᱤᱧᱟ᱾ ᱡᱟᱦᱟᱸ ᱛᱤᱱᱟᱹᱜ ᱮᱢ ᱥᱮᱬᱟ ᱠᱟᱛᱮᱜ ᱞᱟᱦᱟᱥᱮᱫ ᱮᱢ ᱪᱟᱞᱟᱣ ᱟᱠᱟᱱ ᱦᱮᱸᱥᱮ
ᱱᱤᱡᱮᱨ ᱯᱟᱹᱨᱥᱤ ᱛᱮ ᱡᱩᱫᱤᱢ ᱯᱟᱲᱦᱟᱣ ᱞᱮᱱᱠᱷᱟᱱ ᱫᱚ ᱦᱮᱸ ᱚᱱᱟ ᱪᱮᱜ ᱜᱮ ᱵᱟᱢ ᱥᱟᱞᱟ ᱫᱟᱲᱤᱜᱼᱟ
ᱡᱚᱛᱚᱢ ᱥᱟᱵ ᱫᱚᱦᱚ ᱫᱟᱲᱮᱜᱼᱟ ᱟᱨ ᱡᱮᱢᱚᱱ ᱦᱩᱸ ᱨᱚᱲ ᱢᱮ
ᱠᱟᱨᱚᱱ ᱫᱚ ᱦᱩᱭᱩᱜ ᱠᱟᱱᱟ ᱟᱵᱚ ᱫᱚᱜ ᱮᱴᱟᱜ ᱯᱟᱹᱨᱥᱤ ᱛᱮᱵᱚᱱ ᱚᱞ ᱯᱟᱲᱦᱟᱜ ᱠᱟᱱᱟ ᱦᱮᱸ᱾ ᱚᱱᱟ ᱠᱷᱟᱹᱛᱤᱨ ᱛᱮ ᱟᱵᱚ ᱫᱚ ᱢᱟᱱᱮ ᱟᱵᱚᱣᱟᱜ ᱱᱤᱡᱮᱨᱟᱜ ᱡᱟᱦᱟᱸ ᱟᱹᱨᱤᱪᱟᱹᱞᱤ ᱞᱟᱭᱞᱟᱠᱪᱟᱨ ᱡᱟᱦᱟᱸ ᱛᱤᱱᱟᱹᱜ ᱢᱮᱱᱟᱜ ᱛᱟᱵᱚᱱᱟ ᱚᱱᱟ ᱠᱚᱫᱚᱵᱚᱱ ᱵᱟᱵᱚᱱ ᱫᱤᱥᱟᱹᱭᱮᱫᱟ ᱟᱨ ᱪᱮᱫᱠ ᱠᱟᱱ ᱛᱟᱵᱚᱱᱟ ᱪᱮᱫ ᱞᱮᱠᱟ ᱢᱟᱱᱟᱣ ᱦᱩᱭᱩᱜᱼᱟ ᱛᱟᱵᱚᱱᱟ ᱦᱮᱸ ᱠᱚᱨᱟᱣ ᱦᱩᱭᱩᱜᱼᱟ ᱚᱱᱟ ᱫᱚᱵᱚᱱ ᱵᱟᱵᱚᱱ ᱵᱟᱲᱟᱭ ᱜᱮ ᱛᱤᱭᱳ ᱫᱟ ᱪᱮᱫ ᱜᱮ ᱵᱟᱵᱚᱱ ᱵᱟᱲᱟᱭ ᱪᱮᱫᱟᱜ ᱢᱟᱥᱮ ᱟᱵᱚ ᱫᱚ ᱮᱴᱟᱜ ᱯᱟᱹᱨᱥᱤ ᱛᱮᱵᱚᱱ ᱯᱟᱲᱚ ᱯᱟᱲᱦᱟᱜ ᱠᱟᱱᱟ ᱮᱴᱟᱜ ᱯᱟᱹᱨᱥᱤ ᱨᱮᱭᱟᱜ ᱡᱚᱛᱚ ᱠᱤᱪᱩ ᱵᱚᱱ ᱵᱟᱰᱟᱭ ᱛᱤᱭᱮᱫ ᱠᱟᱱ ᱛᱟᱠᱚᱣᱟ ᱩᱱᱠᱩᱣᱟᱜ ᱵᱚᱱ ᱵᱟᱰᱟᱭᱮᱫᱟ ᱩᱱᱠᱩ ᱞᱮᱠᱟ ᱵᱚᱱ ᱪᱟᱞᱟᱜ ᱠᱟᱱᱟ ᱚᱱᱟᱛᱮ᱾
ᱦᱮᱸ ᱟᱭᱢᱟᱧ ᱧᱮᱞᱮᱫ ᱠᱚᱣᱟ ᱥᱚᱦᱚᱨ ᱵᱟᱡᱟᱨ ᱨᱮ ᱫᱤᱠᱩ ᱥᱟᱶ ᱜᱮᱠᱚ ᱢᱮᱥ ᱢᱮᱛᱟᱜ ᱠᱟᱱᱟ ᱢᱟᱱᱮ ᱦᱚᱲ ᱫᱚ ᱟᱵᱚ ᱦᱚᱲ ᱞᱮᱠᱟ ᱫᱚ ᱟᱹᱰᱤ ᱠᱚᱢ ᱡᱟᱦᱟᱸᱭ ᱢᱟ ᱫᱤᱠᱩ ᱯᱮᱲᱟ ᱢᱮᱱᱟᱜ ᱠᱚ ᱛᱟᱠᱚᱣᱟ ᱫᱤᱠᱩ ᱥᱟᱶ ᱠᱚ ᱜᱟᱛᱮᱜ ᱠᱟᱱᱛᱮ ᱫᱤᱠᱩ ᱞᱮᱠᱟᱜ ᱜᱮ ᱥᱟᱱᱟᱢᱟᱜ ᱠᱚ ᱪᱮᱠᱟᱭᱮᱫ ᱠᱟᱱᱟ᱾ ᱥᱚᱦᱚᱨ ᱵᱟᱡᱟᱨ ᱨᱮ ᱛᱟᱦᱮᱸ ᱠᱟᱛᱮᱜ ᱡᱟᱦᱟᱸᱭ ᱠᱚᱲᱟ ᱜᱤᱫᱽᱨᱟᱹ ᱧᱮᱞ ᱠᱚᱢ ᱥᱮ ᱟᱹᱛᱩ ᱪᱟᱞᱟᱣ ᱠᱟᱛᱮᱜ ᱩᱱᱤ ᱜᱤᱫᱽᱨᱟᱹ ᱱᱟᱦᱮᱞ ᱥᱟᱵ ᱵᱟᱭ ᱵᱟᱲᱟᱭᱟ ᱦᱮᱸ ᱥᱮ ᱡᱟᱦᱟᱸ ᱱᱚᱣᱟ ᱟᱯᱮᱥᱮᱜ ᱦᱩᱭᱩᱜ ᱛᱟᱦᱮᱱᱟ ᱟᱢᱵᱟᱵᱟᱹᱛᱤ ᱠᱩ? ᱟᱢᱵᱽᱲᱟ ᱵᱟᱹᱛᱤ ᱦᱩᱭᱩᱜ ᱛᱟᱦᱮᱱᱟ᱾ ᱟᱯᱮ ᱥᱮᱫ ᱡᱟᱦᱟᱸ ᱟᱥᱟᱲ ᱵᱚᱸᱜᱟ ᱨᱮᱠᱚ ᱢᱟᱱᱟᱣ ᱛᱟᱦᱮᱱᱟ᱾
ᱚᱻ ᱦᱮᱸ ᱤᱭᱟᱹ ᱦᱩᱭᱮᱱᱟ ᱮᱨᱚᱜ ᱵᱚᱸᱜᱟ ᱦᱩᱭᱮᱱᱟ ᱦᱚᱞᱟ ᱢᱟᱫᱮ ᱜᱮᱞᱮ ᱢᱟᱱᱟᱣ ᱠᱮᱫᱟ ᱯᱚᱨᱚᱵᱽ ᱱᱟᱞᱮ᱾
ᱪᱮᱫ ᱠᱚ ᱱᱤᱭᱚᱢ ᱢᱮᱱᱟᱜᱼᱟ ᱠᱚᱲᱟ ᱜᱤᱫᱽᱨᱟᱹᱣᱟᱜ ᱚᱱᱟ ᱠᱚ ᱟᱭᱢᱟ ᱜᱤᱫᱽᱨᱟᱹ? ᱥᱚᱦᱚᱨ ᱵᱟᱡᱟᱨ ᱨᱮ ᱛᱟᱦᱮᱸ ᱠᱟᱛᱮ ᱚᱱᱟ ᱡᱤᱱᱤᱥ ᱵᱟᱭ ᱵᱟᱲᱟᱭᱟ ᱡᱟᱦᱟᱸ ᱛᱤᱥᱚᱦ ᱟᱛᱳ ᱨᱮᱭ ᱪᱟᱞᱟᱜᱼᱟ᱾ ᱛᱚ ᱩᱱᱤᱭᱮ ᱢᱮᱱᱟ ᱱᱚᱣᱟ ᱠᱚᱫᱚ ᱪᱮᱫ ᱦᱩᱭᱩᱜᱭ ᱠᱟᱱᱟ ᱢᱮᱱᱟ ᱠᱚ ᱥᱮ ᱵᱟᱠᱚ ᱢᱮᱱᱟ?
ᱦᱮᱸ ᱢᱮᱱᱜᱮ ᱩᱱᱤᱭ ᱢᱮᱱᱟ ᱪᱮᱫ ᱠᱟᱱᱟ ᱱᱤᱭᱟᱹ ᱫᱚ ᱪᱠᱟᱭ ᱫᱟᱯᱮ ᱟ ᱩᱱᱤ ᱟᱹᱰᱤ ᱱᱤᱥᱲᱟᱹ ᱟᱛᱮ ᱞᱟᱹᱭᱟ᱾
ᱥᱚᱨᱚᱦᱦᱟᱭ ᱵᱚᱸᱜᱟ ᱨᱮ ᱡᱮᱢᱚᱱ ᱠᱚᱲᱟ ᱜᱤᱫᱽᱨᱟᱹ ᱦᱚᱸ ᱟᱭᱢᱟ ᱠᱟᱹᱢᱤ ᱢᱮᱱᱟᱜᱼᱟ ᱦᱮᱸᱥᱮ ᱱᱟᱦᱮᱞ ᱟᱹᱨᱩᱵ ᱟᱨᱟᱲ ᱟᱹᱨᱩᱵ
ᱦᱮᱸ ᱢᱮᱱᱟᱜ ᱜᱮᱭᱟ᱾
ᱟᱭᱢᱟ ᱠᱤᱪᱷᱩ ᱟᱨ ᱰᱟᱝᱨᱤ ᱠᱚ ᱥᱩᱱᱩᱢ ᱚᱡᱚᱜ ᱟᱭᱢᱟ ᱠᱤᱪᱷᱩ ᱢᱮᱱᱟᱜᱼᱟ᱾ ᱠᱩᱲᱤ ᱜᱤᱫᱽᱨᱟᱹᱣᱟᱜ ᱦᱚᱸ ᱟᱭᱢᱟ ᱡᱤᱱᱤᱥ ᱢᱮᱱᱟᱜᱼᱟ ᱪᱮᱫ ᱪᱮᱠᱟᱣ ᱟᱠᱟᱱᱟ ᱚᱱᱟᱨᱮ ᱡᱟᱦᱟᱸᱭ ᱜᱤᱫᱽᱨᱟᱹ ᱥᱚᱦᱚᱨ ᱠᱷᱭ ᱮ ᱪᱟᱞᱟᱜᱼᱟ ᱛᱚ ᱛᱤᱥ ᱦᱤᱞᱳᱜ ᱮ ᱪᱟᱞᱟᱜᱼᱟ ᱡᱮᱢᱚᱱ ᱯᱚᱨᱚᱵᱽ ᱠᱟᱱ ᱛᱟᱵᱚᱱᱟ ᱛᱚ ᱟᱫᱚ ᱡᱚᱢ ᱧᱩ ᱦᱤᱞᱳᱜ ᱮ ᱪᱟᱞᱟᱜᱼᱟ ᱡᱮᱫᱤᱱ ᱦᱤᱞᱳᱜ ᱟᱵᱚ ᱵᱚᱱ ᱡᱤᱞ ᱩᱛᱩ ᱫᱟᱠᱟᱭᱟ᱾ ᱟᱫᱚ ᱤᱱ ᱦᱤᱞᱚᱜ ᱪᱟᱞᱟᱣ ᱠᱟᱛ ᱛᱮ ᱫᱚ ᱩᱱᱤ ᱫᱚ ᱪᱤᱠᱟᱭ ᱵᱟᱰᱟᱭᱟ ᱠᱤ ᱩᱢ ᱦᱤᱞᱚᱜ ᱪᱮᱫ ᱠᱟᱱᱟ?
ᱦᱮᱸ ᱛᱤᱥᱮ ᱩᱢᱩᱜ ᱟᱠᱚ ᱪᱮᱫ ᱞᱮᱠᱟ ᱠᱚ ᱩᱢᱩᱜᱼᱟ ᱛᱤᱥ ᱠᱚ ᱵᱚᱸᱜᱟᱭ? ᱚᱠᱟ ᱨᱮᱠᱚ ᱵᱚᱸᱜᱟᱭᱟ, ᱚᱠᱟ ᱨᱮᱠᱚ ᱩᱢᱩᱜᱼᱟ ᱚᱱᱟ ᱜᱮᱛᱚ ᱵᱟᱭ ᱵᱟᱲᱟᱭᱟ᱾
ᱪᱮᱫᱟᱜ ᱥᱮ ᱩᱱᱤ ᱢᱟ ᱚᱱᱟ ᱠᱚ ᱠᱟᱹᱵᱷᱤ ᱧᱮᱞ ᱜᱮ ᱵᱟᱭ ᱧᱮᱞ ᱠᱟᱜᱼᱟ ᱮᱛᱚᱦᱚᱵ ᱠᱷᱚᱱ ᱮ ᱧᱮᱞᱟ ᱛᱚᱵᱮ ᱥᱮ ᱩᱱᱤ ᱫᱚᱭ ᱪᱮᱫᱚᱜᱼᱟ᱾
ᱦᱮᱸ ᱢᱮᱱ ᱠᱟᱛᱷᱟ ᱤᱱᱟᱹ ᱠᱟᱱ ᱜᱮᱭ
ᱦᱮᱸ ᱮᱛᱚᱦᱚᱵ ᱠᱷᱚᱱ ᱡᱟᱦᱟᱸᱭ ᱜᱤᱫᱽᱨᱟᱹ ᱵᱟᱢ ᱧᱮᱞᱮᱭᱟ ᱩᱱᱤ ᱜᱤᱫᱽᱨᱟᱹ ᱫᱚ
ᱦᱮᱸ
ᱞᱟᱹᱴᱩ ᱥᱮᱬᱟ ᱠᱟᱛᱮᱫ ᱫᱚ ᱰᱟᱭᱨᱮᱠ ᱚᱱᱟᱭ ᱧᱮᱞᱟ ᱛᱚ ᱪᱮᱠᱟ ᱩᱱᱤ ᱪᱮᱫᱟ ᱵᱟᱭ ᱪᱮᱫᱟ᱾
ᱵᱟᱭ ᱪᱮᱫᱟ
ᱦᱮᱸ ᱚᱱᱟ ᱫᱚ ᱜᱚ ᱵᱟᱵᱟᱣᱟᱜ ᱦᱚᱸ ᱢᱤᱫ ᱴᱮᱱ ᱦᱩᱫᱤᱥ ᱨᱮᱱᱟᱜ ᱠᱟᱱᱟ, ᱠᱟᱹᱦᱤᱱᱟ ᱠᱟᱹᱦᱤᱸ ᱪᱮᱫᱟᱜ ᱥᱮ ᱟᱜᱚᱨ ᱥᱚᱦᱚᱨ ᱵᱟᱡᱟᱨ ᱨᱮ ᱟᱭᱢᱟ ᱦᱚᱲ ᱠᱚ ᱪᱟᱹᱠᱨᱤᱭᱮᱫ ᱠᱟᱱᱟ ᱠᱚ ᱛᱟᱦᱮᱱ ᱠᱟᱱᱟ ᱠᱚ᱾ ᱯᱚᱨᱚᱵᱽ ᱯᱤᱪᱷᱩ ᱫᱚ ᱚᱲᱟᱜ ᱨᱮ ᱪᱟᱞᱟᱜ ᱫᱚᱨᱠᱟᱨ ᱠᱟᱱᱟ ᱚᱱᱟᱦᱚᱸ ᱯᱚᱨᱚᱵ ᱠᱷᱚᱱ ᱢᱤᱫ ᱵᱟᱨ ᱫᱤᱱ ᱞᱟᱦᱟᱨᱮ᱾ ᱛᱚᱵᱮ ᱛᱚ ᱜᱤᱫᱽᱨᱟᱹᱭ ᱧᱮᱞ ᱪᱮᱫᱟ ᱪᱮᱫ ᱦᱩᱭᱩᱜ ᱠᱟᱱᱟ, ᱵᱟᱝ
ᱵᱟᱠᱷᱟᱡ ᱫᱚ ᱪᱷᱩᱴᱤ ᱦᱟᱛᱟᱣ ᱠᱟᱛᱮᱫ ᱦᱤᱡᱩᱜ ᱢᱮ ᱮᱢᱚᱜ ᱜᱮᱭᱟ ᱠᱚ ᱪᱷᱩᱴᱤ᱾
ᱦᱮᱸ ᱟᱨ ᱡᱮᱢᱚᱱ ᱮᱨᱚᱜ ᱫᱤᱱ ᱦᱩᱭᱩᱜ ᱠᱟᱱ ᱛᱟᱵᱚᱱᱟ ᱦᱩᱨᱩ ᱦᱟᱹᱨᱭᱟᱹᱲ ᱮᱨᱚᱜ ᱫᱤᱱ ᱦᱩᱭᱩᱜ ᱠᱟᱱ ᱛᱟᱵᱚᱱᱟ ᱟᱯᱜᱮ ᱯᱩᱡᱟᱹ ᱦᱳᱮᱱ ᱛᱟᱵᱩᱱᱟ᱾ ᱟᱭᱢᱟ ᱯᱩᱡᱟᱹ ᱢᱮᱱᱟᱜ ᱛᱟᱵᱚᱱᱟ ᱦᱮᱸ ᱥᱮ ᱡᱟᱱᱛᱷᱟᱲ ᱯᱩᱡᱟᱹ ᱢᱮᱱᱟᱜ ᱛᱟᱵᱚᱱᱟ ᱚᱱᱟ ᱠᱚᱨᱮ ᱫᱚ ᱜᱤᱫᱽᱨᱟᱹ ᱠᱚᱫᱚ ᱤᱫᱤ ᱫᱚᱨᱠᱟᱨ ᱠᱟᱱᱟ ᱟᱨ ᱥᱮᱞᱮᱫ ᱫᱚᱨᱠᱟᱨ ᱠᱟᱱᱟ ᱟ ᱵᱚᱞᱮ ᱠᱷᱟᱥ ᱠᱟᱨ ᱛᱮ ᱠᱚᱲᱟ ᱜᱤᱫᱽᱨᱟᱹ
ᱦᱮᱸ ᱚᱱᱟᱢᱟ ᱠᱟᱱᱟᱱ ᱜᱮ
ᱠᱚᱲᱟ ᱜᱤᱫᱽᱨᱟᱹ ᱜᱮ ᱵᱚᱸᱜᱟ ᱵᱩᱨᱩ ᱡᱟᱦᱟᱱᱟᱜ ᱪᱮᱫ ᱠᱟᱛᱮᱜ ᱵᱟᱠᱚ ᱫᱚᱦᱚᱭᱟ ᱛᱚ ᱜᱟᱯᱟ ᱫᱤᱱ ᱩᱱᱤ ᱫᱚ ᱪᱤᱠᱟᱭ ᱵᱚᱸᱜᱟ ᱵᱩᱨᱩᱭᱟ ᱪᱮᱠᱟᱹ ᱠᱟᱛᱮ ᱛᱮ ᱟᱡᱨᱮᱱ ᱵᱟᱹᱦᱩ ᱦᱚᱸ ᱡᱟᱦᱟᱱᱟᱜ ᱮ ᱞᱟᱹᱭᱟᱭ ᱛᱮ ᱩᱱᱤ ᱞᱟᱦᱟ ᱥᱮᱱᱟᱜ ᱡᱮᱱᱟᱨᱮᱥᱚᱱ ᱨᱮ ᱟᱹᱠᱤᱱᱟᱜ ᱨᱮ ᱩᱱᱤ ᱵᱟᱰᱟᱭ ᱦᱚᱪᱚᱭᱮᱭᱟ ᱱᱚᱶᱟ ᱫᱚ ᱱᱚᱝᱠᱟ ᱠᱟᱱᱟ ᱱᱚᱶᱟ ᱫᱚ ᱦᱟᱱᱠᱟ ᱠᱟᱱᱟ ᱠᱟᱱᱟ ᱥᱮ ᱵᱟᱝ ᱠᱟᱱᱟ
ᱦᱮᱸ ᱦᱮᱸ ᱠᱟᱱᱮ
ᱦᱮᱸ ᱛᱚ ᱚᱱᱠᱟ ᱞᱮᱠᱟ ᱟᱭᱢᱟ ᱡᱤᱱᱤᱥᱤᱧ ᱧᱮᱞᱮᱫ ᱠᱟᱱᱟ ᱟᱵᱚ ᱛᱤᱱᱟᱹᱜ ᱵᱚᱱ ᱤᱭᱟᱹ ᱪᱟᱞᱟᱜ ᱠᱟᱱᱟ ᱛᱤᱱᱟᱹᱜ ᱵᱚᱱ ᱥᱮᱬᱟ ᱪᱟᱞᱟᱜ ᱠᱟᱱᱟ ᱛᱤᱱᱟᱹᱜ ᱵᱚᱱ ᱥᱮᱬᱟ ᱪᱟᱞᱟᱜ ᱠᱟᱱᱟ ᱩᱱᱟᱹᱜ ᱜᱮ ᱟᱵᱚᱣᱟᱜ ᱦᱚᱳᱥ ᱫᱚ ᱵᱚᱞᱮ ᱟᱵᱚᱣᱟᱜ ᱟᱹᱨᱤᱪᱟᱹᱞᱤ ᱫᱚ ᱵᱚᱞᱮ ᱵᱟᱵᱚᱱ ᱫᱤᱥᱟᱹᱭᱮᱫᱟ ᱥᱮ ᱵᱚᱱ ᱦᱤᱲᱤᱧ ᱤᱫᱤᱭᱮᱫᱟ
ᱟᱨ ᱪᱮᱫ ᱤᱧ ᱞᱟᱹᱭᱮᱫᱟ ᱟᱸᱡᱚᱢ ᱫᱟᱢ?
ᱟᱭᱢᱟ ᱜᱟᱱ ᱦᱮᱸ ᱨᱚᱲ ᱢᱮ ᱨᱚᱲ ᱢᱮ